ᱦᱮᱸ ᱞᱟᱹᱭ ᱢᱮ ᱦᱮᱸ ᱟᱸᱡᱚᱢᱚᱜ ᱠᱟᱱ ᱜᱮᱭᱟ ᱟᱹᱞᱤᱧ ᱦᱟᱸᱜ ᱛᱚ ᱟᱸᱡᱚᱢᱚᱜ ᱠᱟᱱᱟ ᱵᱟᱝ
ᱦᱮᱸ ᱦᱮᱸ ᱟᱸᱡᱚᱢᱚᱜ ᱠᱟᱱ ᱜᱮᱭᱟ᱾ ᱛᱟᱦᱚᱞᱮ ᱡᱟᱦᱟᱸ ᱞᱟᱝ ᱱᱚᱜᱼᱚᱭ ᱞᱟᱝ ᱜᱟᱞᱢᱟᱨᱟᱜ ᱠᱟᱱ ᱛᱟᱨᱚᱵᱽ ᱫᱟᱨᱮ ᱠᱚ ᱟᱛᱮ ᱠᱤᱱᱛᱩ ᱟᱞᱮ ᱥᱮᱫ ᱱᱚᱝᱠᱟ ᱛᱟᱨᱚᱵ ᱫᱟᱨᱮ ᱠᱚᱫᱚ ᱵᱟᱹᱱᱩᱜᱼᱟ ᱢᱟᱱᱮ ᱩᱱᱟᱹᱜ ᱡᱩᱨ ᱫᱚ ᱢᱟᱱᱮ ᱢᱤᱫᱵᱟᱨ ᱢᱮᱱᱟᱜ ᱜᱮᱭᱟ ᱚᱱᱠᱟ
ᱢᱟᱱᱮ ᱞᱮᱠᱷᱟ ᱥᱩᱢᱚᱝ ᱟᱨᱠᱤ
ᱦᱮᱸ ᱞᱮᱠᱷᱟ ᱥᱩᱢᱩᱝ ᱦᱮᱸ
ᱜᱟᱝᱠᱮ ᱛᱤᱨᱤᱞ ᱯᱟᱨᱚᱵ ᱫᱚ ᱠᱤᱱᱛᱩ ᱫᱟᱨᱮ ᱠᱚᱫᱚ ᱟᱹᱰᱤ ᱥᱟᱺᱜᱤᱧ ᱜᱮᱭᱟ ᱟᱹᱰᱤ ᱢᱟᱱᱮ ᱥᱟᱸᱜᱮ ᱜᱮᱭᱟ ᱟᱨᱠᱤ ᱟᱹᱰᱤ ᱡᱟᱦᱟᱸ ᱞᱮᱠᱟ ᱢᱟᱱᱮ ᱥᱟᱨᱡᱚᱢ ᱫᱟᱨᱮ ᱠᱚ ᱢᱮᱱᱟᱜᱼᱟ ᱚᱱᱠᱟ ᱜᱮ ᱢᱚᱴᱟᱢᱩᱴᱤ ᱟᱵᱮᱱ ᱡᱩᱫᱤ ᱟᱨ ᱵᱤᱨ ᱵᱤᱨ ᱛᱮᱵᱮᱱ ᱛᱟᱲᱟᱢ ᱤᱫᱤᱭᱟ ᱢᱚᱴᱟᱢᱩᱴᱤ ᱟᱹᱰᱤ ᱜᱟᱱ ᱜᱮᱵᱮᱱ ᱧᱟᱢᱟ᱾
ᱴᱷᱤᱠᱟᱱ ᱜᱤᱭᱟ ᱟᱫᱚ ᱪᱮᱫ ᱠᱟᱜ ᱠᱟᱱᱟ ᱟᱫᱚ ᱱᱮᱛᱟᱨ ᱠᱚᱫᱚ ᱢᱟᱱᱮ ᱞᱟᱦᱟᱛᱮ ᱡᱮᱢᱚᱱ ᱠᱚ ᱫᱟᱨᱮ ᱫᱮᱡᱛᱮᱫ ᱠᱚ ᱛᱤᱭᱮᱫ ᱛᱟᱦᱮᱱᱟ ᱛᱟᱨᱚᱵ ᱠᱚ ᱟᱫᱚ ᱱᱮᱛᱟᱨ ᱫᱚᱠᱚ ᱪᱤᱠᱟᱹᱭ ᱫᱟᱠᱚ ᱰᱟᱹᱨ ᱠᱚ ᱫᱚᱢᱮ ᱠᱚ ᱨᱚᱯᱩᱫ ᱨᱟᱯᱩᱫ ᱮᱫᱟ ᱠᱚ ᱟᱨᱠᱤ
ᱢᱟᱱᱮ ᱠᱤᱪᱷᱩ ᱢᱟᱱᱮ ᱢᱤᱫ ᱵᱟᱨ ᱥᱮᱨᱢᱟ ᱧᱮᱧᱟᱢᱚᱜ ᱠᱟᱱᱟ ᱟᱨᱠᱤ ᱢᱟᱱᱮ ᱰᱟᱹᱨ ᱠᱚᱜᱮ ᱫᱚᱢᱮ ᱠᱚ ᱨᱟᱹᱯᱩᱫ ᱮᱫᱟ ᱠᱚ ᱟᱨᱠᱤ
ᱵᱟᱝ ᱠᱚᱫᱚ ᱟᱫᱚ ᱢᱟᱱᱮ ᱪᱮᱫ ᱪᱚ ᱠᱚ ᱤᱫᱤᱭᱮᱫᱟᱠᱚ ᱟᱨᱠᱤ ᱫᱚᱢᱮ ᱚᱱᱛᱮ ᱱᱚᱛᱮ ᱪᱮᱠᱟ ᱞᱟᱦᱟ ᱫᱚ ᱠᱤᱪᱷᱩ ᱞᱟᱦᱟ ᱢᱟᱲᱟᱝ ᱡᱮᱢᱚᱱ ᱠᱚ ᱡᱚᱢᱮᱫ ᱛᱟᱦᱮᱱ ᱠᱚ ᱟᱨᱠᱤ ᱟᱫᱚ ᱱᱮᱛᱟᱨ ᱫᱚᱠᱚ ᱪᱤᱠᱟᱹᱭ ᱫᱟᱠᱚ ᱢᱟᱱᱮ ᱯᱮᱲᱟ ᱠᱚᱠᱚ ᱤᱫᱤᱭᱟᱠᱚ ᱠᱟᱱᱟ ᱠᱚ ᱠᱤᱪᱷᱩ ᱫᱚᱠᱚ ᱟᱹᱠᱷᱨᱤᱧ ᱫᱟᱠᱚ ᱟᱨ ᱚᱱᱟ ᱠᱚᱫᱚ ᱫᱚᱢᱮ ᱠᱚ ᱫᱟᱨᱮ ᱠᱚᱠᱚ ᱱᱚᱥᱴᱚ ᱜᱤᱰᱤ ᱠᱟᱜ ᱠᱟᱱᱟ ᱟᱨ ᱠᱤ
ᱦᱮᱸ ᱟᱫᱚ ᱠᱤᱱᱛᱩ ᱚᱱᱟ ᱫᱚ ᱟᱹᱰᱤ ᱢᱟᱱᱮ ᱥᱟᱹᱨᱤ ᱠᱟᱛᱷᱟ ᱜᱮᱢ ᱞᱟᱹᱭ ᱠᱟᱫᱟ ᱠᱤᱱᱛᱩ ᱢᱤᱫᱴᱟᱝ ᱵᱷᱟᱹᱵᱤᱛ ᱨᱮᱱᱟᱜ ᱠᱟᱛᱷᱟ ᱵᱚᱞᱛᱮ ᱪᱤᱠᱟᱹᱧ ᱞᱟᱹᱭᱟ ᱱᱚᱣᱟ ᱫᱚ ᱡᱟᱦᱟᱸᱭ ᱠᱚᱜᱮ ᱠᱚ ᱱᱚᱝᱠᱟᱭᱮᱫᱟ ᱟᱫᱚ ᱤᱫᱤᱭ ᱢᱮ ᱡᱚᱛ ᱵᱮᱞᱮ ᱫᱚᱢ ᱵᱮᱞᱮ ᱞᱮᱱ ᱠᱷᱟᱱ ᱡᱚᱢᱟᱵᱚᱱ ᱤᱫᱤᱭᱟᱵᱚᱱ ᱚᱥᱩᱵᱤᱫᱷᱟ ᱫᱚ ᱵᱟᱹᱱᱩᱜᱼᱟ ᱢᱮᱱᱠᱷᱟᱱ ᱚᱱᱟ ᱡᱟᱛᱮ ᱫᱟᱨᱮ ᱡᱮᱢᱚᱱ ᱱᱟᱯᱟᱭ ᱛᱮ ᱛᱟᱦᱮᱸᱱ ᱢᱟ ᱯᱚᱨᱮᱛᱮ ᱟᱨᱦᱚᱸ ᱵᱚᱱ ᱡᱚᱢ ᱫᱟᱲᱮᱭᱟᱜ ᱢᱟ ᱱᱚᱜᱼᱚᱭ ᱠᱟᱹᱴᱤᱡᱽ ᱞᱮᱠᱷᱟᱱ ᱫᱚ ᱱᱟᱯᱟᱭᱚᱜᱼᱟ ᱦᱮᱸ ᱥᱮ ᱵᱟᱝ
ᱞᱟᱹᱭᱟᱸᱧ ᱟᱹᱰᱤ ᱜᱮ ᱵᱷᱟᱹᱜᱤ ᱠᱚᱜᱼᱟ ᱟᱹᱰᱤ ᱜᱮ ᱟᱫᱚ ᱡᱮᱦᱮᱛᱩ ᱱᱚᱣᱟ ᱠᱚᱫᱚ ᱴᱷᱤᱠ ᱵᱟᱝ ᱠᱟᱱᱟ ᱟᱨᱠᱤ ᱫᱟᱨᱮ ᱨᱟᱹᱯᱩᱫ ᱠᱟᱛᱮᱜ ᱫᱚ ᱟᱵᱮᱱ ᱛᱚ ᱡᱩᱫᱤ ᱱᱤᱭᱟᱹ ᱚᱱᱠᱟ ᱵᱮᱱ ᱨᱟᱹᱯᱩᱫ ᱤᱫᱤᱭᱟ ᱨᱟᱹᱯᱩᱫ ᱨᱟᱹᱯᱩᱫ ᱞᱮᱠᱷᱟᱱ ᱨᱟᱹᱯᱩᱫ ᱪᱟᱵᱟᱼᱟ ᱛᱚ ᱟᱫᱚ ᱚᱱᱟᱫᱚ ᱟᱵᱚ ᱮᱠᱷᱚᱱ ᱫᱚ ᱟᱥᱛᱮ-ᱟᱥᱛᱮ ᱵᱚᱱ
ᱟᱨ ᱫᱟᱨᱮ ᱫᱚ ᱫᱟᱨᱮ ᱰᱟᱹᱨ ᱠᱚᱨᱮ ᱜᱮᱛᱚ ᱡᱚᱜᱼᱟ ᱛᱚ ᱰᱟᱹᱨ ᱜᱮᱢ ᱨᱟᱹᱯᱩᱫ ᱠᱮᱫ ᱠᱷᱟᱱ ᱥᱩᱫᱩ ᱚᱱᱟ ᱯᱷᱮᱰ ᱠᱚᱨᱮ ᱜᱮ ᱡᱚ ᱵᱟᱲᱟᱜᱼᱟ ᱱᱚᱣᱟᱫᱚ
ᱵᱟᱝ-ᱵᱟᱝ ᱵᱤᱨ ᱠᱚ ᱵᱟᱝ ᱛᱟᱦᱮᱸ ᱞᱮᱱ ᱠᱷᱟᱱ ᱫᱚ ᱚᱠᱟᱨᱮ ᱡᱚᱜᱼᱟ? ᱛᱟᱦᱚᱞᱮ ᱜᱚᱝᱠᱮ ᱚᱱᱟ ᱢᱟᱛᱠᱚᱢ ᱫᱟᱨᱮ ᱠᱚᱫᱚ ᱢᱮᱱᱟᱜ ᱜᱮᱭᱟ ᱥᱮ ᱵᱟᱝᱟ ᱛᱟᱦᱚᱞᱮ
ᱦᱮᱸ ᱢᱟᱛᱠᱚᱢ ᱫᱟᱨᱮ ᱫᱚ ᱢᱮᱱᱟᱜ ᱜᱮᱭᱟ ᱢᱟᱱᱮ ᱢᱟᱨᱮ-ᱢᱟᱨᱮ ᱢᱟᱛᱠᱚᱢ ᱫᱟᱨᱮ ᱠᱚᱦᱚᱸ ᱢᱮᱱᱟᱜᱼᱟ ᱥᱟᱶᱛᱮ ᱱᱮᱛᱟᱨ ᱦᱟᱹᱞᱤ ᱜᱮᱞᱤ ᱵᱤᱨ ᱠᱚᱨᱮ ᱫᱟᱨᱮᱜ ᱠᱟᱱᱟ ᱢᱟᱛᱠᱚᱢ ᱩᱞ ᱫᱟᱨᱮ ᱠᱚ ᱢᱮᱱᱟᱜ ᱜᱮᱭᱟ ᱥᱟᱸᱜᱮ ᱜᱮ ᱪᱮᱫ ᱦᱚᱸ ᱵᱟᱝ ᱟᱸᱡᱚᱢᱚᱜ ᱠᱟᱱᱟ ᱾
ᱛᱟᱦᱞᱮ ᱞᱟᱦᱟ ᱞᱮᱠᱟ ᱠᱚ ᱱᱮᱛᱟᱨ ᱫᱚ ᱯᱟᱞᱮ ᱚᱱᱟ ᱠᱩᱸᱭᱰᱤ ᱥᱩᱱᱩᱢ ᱠᱚ ᱠᱚᱨᱟᱣ ᱜᱮᱭᱟ ᱥᱮ ᱵᱟᱝᱟ ᱛᱟᱦᱞᱮ
ᱢᱟᱱᱮ ᱠᱩᱸᱭᱰᱤ ᱥᱩᱱᱩᱢ ᱫᱚᱠᱚ ᱠᱚᱨᱟᱣ ᱜᱮᱭᱟ ᱢᱟᱱᱮ ᱡᱮ ᱚᱲᱟᱜ- ᱚᱲᱟᱜ ᱠᱚ ᱠᱚᱨᱟᱣᱟ ᱚᱱᱠᱟ ᱫᱚ ᱵᱟᱝ
ᱚ ᱡᱟᱦᱟᱸᱭ ᱟᱨᱠᱤ ᱠᱩᱸᱭᱰᱤ ᱠᱚ ᱠᱚ ᱦᱟᱞᱟᱝ ᱜᱮᱭᱟ ᱠᱚ ᱩᱱᱠᱩ ᱠᱚ ᱠᱚᱨᱟᱣ ᱜᱮᱭᱟ ᱠᱚ ᱵᱟᱝ
ᱦᱮᱸ ᱩᱱᱠᱩ ᱠᱚ ᱠᱚᱨᱟᱣᱟ ᱛᱟᱦᱚᱞᱮ ᱟᱯᱮ ᱫᱤᱥᱚᱢ ᱨᱮ ᱡᱟᱹᱱᱤᱡ ᱠᱷᱟᱱᱤᱧ ᱢᱚᱱᱮᱭᱟ ᱚᱱᱟ ᱠᱩᱸᱭᱰᱤ ᱥᱩᱱᱩᱢ ᱠᱚᱫᱚ ᱚᱱᱟ ᱠᱚᱨᱮᱫᱚ ᱠᱷᱩᱵᱽ ᱢᱟᱱᱮ ᱵᱟᱹᱲᱛᱤ ᱜᱮᱭᱟ
ᱦᱮᱸᱻᱦᱮᱸᱻ ᱜᱚᱝᱠᱮ ᱠᱩᱸᱭᱰᱤ ᱠᱚᱫᱚ ᱟᱞᱮ ᱫᱚ ᱠᱚᱨᱟᱣ ᱜᱮᱭᱟ ᱠᱚ ᱫᱚᱢᱮ ᱜᱮ ᱢᱟᱱᱮ ᱟᱹᱰᱤ ᱢᱟᱨᱟᱝ ᱢᱟᱱᱮ ᱪᱮᱫ ᱞᱤᱧ ᱢᱮᱱᱟ ᱤᱭᱟᱹ ᱱᱚᱣᱟ ᱢᱟᱛᱠᱚᱢ ᱵᱟᱜᱟᱱ ᱜᱮ ᱵᱚᱲᱚ ᱜᱮᱭᱟ ᱢᱚᱴᱟᱢᱩᱴᱤ ᱱᱟᱭ ᱠᱚᱨᱮ ᱜᱮ ᱡᱟᱹᱱᱤᱡ ᱠᱤ ᱟᱲᱦᱟᱭ ᱛᱤᱱ ᱥᱚᱴᱤ ᱫᱟᱨᱮ ᱜᱮ ᱢᱮᱱᱟᱜᱼᱟ᱾
ᱛᱟᱦᱞᱮ ᱛᱚ ᱟᱹᱰᱤ ᱥᱟᱸᱜᱮ ᱫᱟᱨᱮ ᱢᱟᱱᱮ
ᱟᱹᱰᱤ ᱥᱟᱸᱜᱮ ᱜᱚᱝᱠᱮ ᱪᱮᱫ ᱵᱮᱱ ᱢᱮᱱᱟ
ᱨᱮᱦᱚᱸ ᱵᱷᱩᱞ ᱵᱟᱝ ᱵᱷᱩᱞᱚᱜᱼᱟ᱾
ᱵᱟᱝ
ᱦᱮᱸᱻ
ᱟᱫᱚ ᱜᱚᱝᱠᱮ ᱪᱮᱫ ᱞᱮᱠᱟ ᱞᱤᱧ ᱢᱮᱱᱟ ᱡᱮᱢᱚᱱ ᱫᱟᱨᱮ ᱠᱚᱦᱚᱸ ᱢᱮᱱᱟᱜᱼᱟ᱾ ᱟᱫᱚ ᱛᱮᱢᱚᱱ ᱦᱚᱲ ᱠᱚᱦᱚᱸ ᱠᱟᱹᱴᱤᱡ ᱠᱚ ᱥᱟᱸᱜᱮ ᱧᱚᱜ ᱜᱮᱭᱟ ᱠᱚ ᱟᱨᱠᱤ
ᱟᱪᱷᱟ-ᱟᱪᱷᱟ
ᱦᱮᱸ ᱟᱫᱚ ᱞᱟᱦᱟ ᱡᱮ ᱨᱮᱠᱚᱢ ᱥᱩᱱᱩᱢ ᱦᱩᱭᱩᱜ ᱠᱟᱱ ᱛᱟᱦᱮᱸᱱ ᱢᱟᱱᱮ ᱟᱹᱰᱤ ᱞᱟᱦᱟ ᱞᱤᱧ ᱵᱷᱤᱡᱟᱹᱭᱟ ᱛᱚᱠᱷᱚᱱ ᱫᱚ ᱟᱹᱞᱤᱧ ᱫᱚ ᱟᱹᱰᱤ ᱠᱟᱹᱴᱤᱡ ᱧᱚᱜ ᱞᱤᱧ ᱛᱟᱦᱮᱸᱱᱟ ᱞᱤᱧ ᱟᱨᱠᱤ ᱛᱚ ᱛᱚᱠᱷᱚᱱ ᱵᱩᱰᱤᱜᱚᱭ ᱛᱟᱦᱮᱸ ᱠᱟᱱᱟ᱾ ᱛᱚᱠᱷᱚᱱ ᱫᱚ ᱟᱹᱰᱤ ᱩᱛᱟᱹᱨ ᱠᱟᱛᱮᱜ ᱜᱮ ᱥᱩᱱᱩᱢ ᱦᱩᱭᱩᱜ ᱠᱟᱱ ᱛᱟᱦᱮᱸᱱᱟ ᱟᱨᱠᱤ ᱢᱟᱱᱮ ᱟᱞᱮ ᱢᱟᱱᱮ ᱯᱩᱨᱟᱹ ᱢᱤᱫᱴᱮᱱ ᱯᱟᱸᱪ ᱞᱤᱴᱟᱨ ᱨᱮᱱᱟᱜ ᱯᱤᱥ ᱛᱮ ᱟᱨᱠᱤ ᱯᱩᱨᱟᱹ ᱢᱤᱫ ᱴᱤᱧ ᱠᱟᱛᱮᱜ ᱞᱮ ᱥᱩᱱᱩᱢ ᱛᱟᱦᱮᱸᱱᱟ ᱟᱨᱠᱤ ᱟᱫᱚ ᱱᱮᱛᱟᱨ ᱫᱚ ᱚᱱᱠᱟ ᱞᱮᱠᱟ ᱫᱚ ᱟᱫᱚ ᱵᱟᱝ ᱦᱩᱭᱩᱜ ᱠᱟᱱᱟ ᱚᱱᱠᱟ ᱫᱚ ᱢᱟᱱᱮ ᱪᱮᱠᱟᱜ ᱠᱟᱱᱟ ᱡᱚᱠᱷᱚᱱ ᱵᱟᱠᱲᱮ ᱜᱮ ᱵᱟᱝ ᱛᱟᱦᱮᱸᱱ ᱠᱟᱱᱟ ᱵᱟᱠᱲᱮ ᱜᱮ ᱛᱚᱠᱷᱚᱱ ᱵᱟᱹᱠᱲᱮ ᱨᱮᱜᱮ ᱢᱟᱱᱮ ᱫᱚᱢᱮ ᱩᱱᱠᱩ ᱮᱴᱟᱜ ᱠᱚ ᱦᱮᱡ ᱠᱟᱛᱮᱱ ᱦᱤᱡᱩᱜ ᱟᱠᱚ ᱫᱚᱢᱮ ᱠᱷᱟᱱ ᱫᱚᱢᱮ ᱠᱚ ᱫᱟᱞ ᱛᱤᱭᱩᱜ ᱜᱮᱭᱟ ᱠᱚ ᱟᱨ ᱱᱚᱭ ᱨᱮᱱ ᱫᱚ ᱚᱠᱚᱭ ᱵᱟᱹᱱᱩᱜ ᱠᱚᱣᱟ
ᱦᱮᱸᱻ ᱟᱫᱚ ᱪᱤᱠᱟᱹᱜ ᱠᱟᱱᱟ ᱡᱚᱠᱷᱚᱱ ᱜᱮ ᱧᱮᱞ ᱟᱠᱟᱫᱟᱹᱧ ᱡᱚᱠᱷᱚᱱ ᱜᱮ ᱢᱟᱹᱞᱤᱠ ᱵᱟᱹᱱᱩᱜ ᱜᱮᱭᱟ ᱡᱟᱦᱟᱸᱭ ᱟᱫᱚ ᱱᱚᱣᱟ ᱡᱤᱱᱤᱥ ᱫᱚᱢᱮ ᱵᱚᱱ ᱟᱫᱚᱵᱚᱱ ᱚ- ᱡᱚᱛᱚᱱᱟᱭᱟ ᱚᱵᱚᱦᱮᱞᱟᱭᱟᱵᱚᱱ ᱦᱚᱸ ᱟᱫᱚ ᱡᱟᱦᱟᱸᱟᱢ ᱞᱟᱹᱭ ᱠᱮᱫ ᱚᱱᱮ ᱵᱟᱠᱮᱲᱮ- ᱵᱟᱠᱮᱲᱮ ᱫᱚ ᱵᱚᱞᱛᱮ ᱤᱧᱫᱚ ᱢᱤᱫ ᱵᱟᱨ ᱫᱩᱧ ᱩᱛᱩ ᱫᱩᱧ ᱡᱚᱢ ᱵᱟᱲᱟ ᱠᱟᱫᱟ ᱢᱟᱱᱮ ᱟᱞᱮ ᱥᱮᱫ ᱫᱚ ᱚᱱᱠᱟ ᱵᱟᱠᱚ ᱩᱛᱩ ᱵᱟᱲᱟᱭ ᱨᱮᱦᱚᱸ ᱢᱟᱱᱮ ᱤᱧᱟᱹᱜ ᱢᱟᱢᱟ ᱚᱲᱟᱜ ᱥᱮᱫ ᱫᱚ ᱱᱚᱣᱟ ᱫᱚᱠᱚ ᱩᱛᱩ ᱵᱟᱲᱟᱭ ᱜᱮᱭᱟ ᱟᱫᱚ ᱡᱚᱢ ᱵᱟᱲᱟ ᱦᱩᱭ ᱟᱠᱟᱱᱟ ᱡᱟᱠ ᱱᱟᱯᱟᱭ ᱜᱮ ᱵᱩᱡᱷᱟᱹᱜᱼᱟ ᱟᱨ ᱡᱟᱦᱟᱸ ᱠᱩᱸᱭᱰᱤ ᱥᱩᱱᱩᱢᱮᱢ ᱞᱟᱹᱭ ᱟᱠᱟᱫᱟ ᱟᱫᱚ ᱟᱞᱮ ᱥᱮᱫ ᱦᱚᱸᱧ ᱞᱟᱹᱭᱟᱢ ᱟᱠᱟᱫ ᱫᱚ ᱢᱤᱫ-ᱵᱟᱨ ᱚᱲᱟᱜ ᱡᱮᱢᱚᱱ ᱥᱟᱹᱨᱤ ᱠᱟᱛᱷᱟ ᱞᱟᱹᱭ ᱛᱮᱫᱚ ᱟᱞᱮ ᱚᱲᱟᱜ ᱫᱚ ᱢᱤᱫ-ᱫᱷᱟᱣ ᱠᱩᱸᱭᱰᱤ ᱫᱤᱥᱚᱢ ᱫᱚ ᱚᱱᱠᱟ ᱞᱮᱱ ᱠᱚᱫᱚ ᱟᱹᱜᱩ ᱫᱚ ᱵᱟᱹᱧ ᱧᱮᱞ ᱟᱠᱟᱫ ᱠᱚᱣᱟ ᱠᱟᱨᱚᱱ ᱟᱞᱮ ᱫᱚ ᱱᱚᱜᱼᱚᱭ ᱫᱚ ᱛᱩᱲᱤ ᱛᱤᱞᱢᱤᱧ ᱫᱚᱢᱮ ᱞᱮ ᱮᱨᱟ ᱛᱟᱦᱞᱮ ᱛᱩᱲᱤ ᱛᱤᱞᱢᱤᱧ ᱫᱚᱢ ᱧᱟᱢ ᱜᱮᱭᱟ ᱥᱩᱱᱩᱢ ᱫᱚ ᱟᱨᱠᱤ ᱴᱤᱯ ᱴᱤᱯ
ᱫᱚ ᱵᱟᱹᱱᱩᱜᱼᱟ ᱠᱩᱲᱤ ᱠᱚᱫᱚ ᱵᱚᱨᱚᱝᱪᱚ ᱢᱮᱱᱟᱜ ᱜᱮᱭᱟ ᱛᱤᱞᱢᱤᱧ ᱫᱚ ᱱᱚᱛᱮ ᱫᱚ ᱵᱟᱝᱠᱚ ᱵᱟᱞᱮ ᱵᱟᱠᱚ ᱮᱨ ᱜᱮᱭᱟ ᱠᱚ ᱟᱨᱠᱤ ᱟᱞᱮ ᱥᱮᱫ ᱫᱚ
ᱟᱪᱪᱷᱟ
ᱦᱟᱨᱟ ᱠᱟᱱᱟᱞᱤᱧ ᱢᱟᱱᱮ ᱩᱱ ᱠᱷᱚᱱᱟᱜ ᱜᱮ ᱧᱮᱞ ᱦᱩᱭᱩᱜ ᱠᱟᱱᱟ ᱚᱱᱟ ᱛᱤᱞᱢᱤᱧ ᱪᱟᱥ ᱵᱟᱹᱞᱤᱧ ᱧᱮᱞ ᱟᱠᱟᱫ ᱠᱚᱣᱟᱞᱤᱧ ᱟᱨᱠᱤ
ᱟᱪᱪᱷᱟ
ᱟᱨ ᱡᱮᱢᱚᱱ ᱠᱩᱰᱤ ᱥᱩᱱᱩᱢ ᱠᱩᱰᱤ ᱡᱩᱱᱩᱢ ᱡᱚᱠᱷᱚᱱ ᱯᱟᱹᱭᱭᱞᱟᱹ ᱟᱫᱚ ᱨᱟᱵᱟᱝ ᱫᱤᱱ ᱫᱩᱧ ᱚᱡᱚᱜ ᱵᱟᱲᱟ ᱠᱮᱫ ᱡᱚᱠᱷᱚᱱ ᱤᱧ ᱢᱟᱢᱟ ᱦᱚᱨᱚᱧ ᱪᱟᱞᱟᱜᱼᱟ ᱤᱧ ᱢᱟᱢᱟ ᱤᱧ ᱢᱟᱢᱟ ᱜᱚᱲᱚᱢ ᱛᱟᱹᱠᱤᱧ ᱢᱮᱛᱟ ᱠᱤᱱᱟ ᱠᱩᱭᱰᱤ ᱥᱩᱱᱩᱢ ᱠᱚᱧ ᱚᱡᱚᱜ ᱠᱟᱜ ᱜᱮ ᱡᱟᱜᱮ ᱦᱚᱲᱢᱚ ᱛᱤ ᱡᱟᱸᱜᱟᱨᱮᱱᱟ ᱡᱤᱞ ᱡᱩᱫᱤ ᱠᱟᱹᱴᱤᱡ ᱞᱟᱹᱵᱤᱫ ᱜᱮ ᱛᱟᱦᱮᱱ ᱛᱤᱧ ᱠᱷᱟᱱ
ᱢᱮᱱᱟᱠᱩ ᱚᱡᱚᱜ ᱫᱚ ᱠᱤᱱᱛᱩ ᱚᱱᱟ ᱵᱚᱨᱥᱟ ᱫᱤᱱ ᱟᱹᱰᱤᱜ ᱜᱮ ᱵᱷᱟᱜᱮᱭᱟ
ᱦᱮᱸ ᱦᱮᱸ ᱦᱮᱸ
ᱵᱚᱨᱥᱟ ᱫᱤᱱ ᱜᱮᱠᱚ ᱵᱮᱥᱤ ᱠᱚ ᱚᱡᱚᱜ ᱜᱮᱭᱟ ᱠᱚ ᱠᱟᱨᱚᱱ ᱫᱟᱜ ᱵᱟᱭ ᱥᱟᱯᱟ ᱚᱱᱟ ᱨᱮᱫᱚ ᱩᱱᱟᱹᱜ
ᱟᱪᱪᱷᱟ ᱟᱪᱪᱷᱟ
ᱦᱚᱲ ᱦᱚᱲᱢᱚᱨᱮ
ᱛᱟᱦᱚᱞᱮ ᱟᱫᱚ ᱢᱟᱱᱮ ᱡᱟᱦᱟᱸᱭ ᱠᱚᱠᱚ ᱢᱟᱱᱮ ᱪᱟᱥ ᱨᱮᱠᱚ ᱢᱮᱟᱜ ᱱᱟᱦᱮᱞ ᱠᱚ ᱡᱚᱠᱷᱚᱱ ᱵᱟᱝ ᱛᱟᱦᱮᱸ ᱠᱟᱱᱟ ᱛ ᱱᱟᱦᱮᱞ ᱠᱚ ᱥᱤ ᱵᱟᱲᱟᱭ ᱦᱩᱭᱩᱜ ᱠᱟᱱ ᱛᱟᱦᱮᱸᱱ ᱛᱚᱠᱷᱚᱱ ᱫᱟᱫᱚ ᱚᱱᱟ ᱠᱚᱦᱚᱸ ᱢᱟᱱᱮ ᱚᱲᱟᱜ ᱦᱚᱲ ᱠᱚ ᱞᱟᱹᱭᱟ ᱟᱠᱚ ᱛᱩᱲᱤ ᱥᱩᱱᱩᱢ ᱚᱡᱚᱜ ᱤᱫᱤᱢᱮ ᱟᱨ ᱵᱮᱥ ᱵᱷᱟᱜᱤ ᱵᱩᱡᱷᱟᱹᱜᱼᱟ ᱟᱫᱚ ᱜᱚᱝᱠᱮ ᱱᱤᱛᱚᱜ ᱡᱮᱱᱟᱨᱮᱥᱚᱱ ᱫᱚ ᱛᱲᱤ ᱥᱩᱱᱩ ᱤᱭᱟᱹ ᱠᱩᱲᱤ ᱥᱩᱱᱩᱢ ᱚᱡᱚᱜ ᱫᱚ ᱢᱟᱱᱮ ᱚᱠᱟᱞᱮᱠᱟ ᱠᱟᱹᱴᱤᱡ ᱵᱟᱢ ᱵᱩᱡᱷᱟᱹᱜᱼᱟ ᱢᱟᱱᱮ ᱚᱱᱟ ᱨᱮᱱᱟᱜ ᱥᱚ ᱟᱨ ᱠᱟᱹᱴᱤᱡ ᱦᱮᱸ ᱟᱨ ᱠᱟᱹᱴᱤᱡ ᱫᱟᱹᱨᱭᱟᱹ ᱫᱟᱹᱨᱭᱟᱹ ᱴᱟᱭᱤᱯ ᱧᱚᱜ ᱜᱮᱭᱟ ᱛᱚ ᱚᱱᱟ ᱠᱚᱫᱚ
ᱦᱮᱸ ᱫᱟᱹᱨᱭᱟᱹ ᱜᱮᱭᱟ ᱫᱟᱹᱨᱭᱟᱹ ᱜᱮᱭᱟ
ᱦᱮᱸ ᱛᱟᱦᱚᱞᱮ ᱟᱫᱚ ᱚᱱᱟ ᱚᱠᱟ ᱞᱮᱠᱟ ᱢᱤᱫᱴᱮᱱ ᱵᱩᱡᱷᱟᱹᱜ ᱛᱟᱦᱮᱸᱱ ᱟᱫᱚ ᱛᱟᱹᱣ ᱨᱮᱦᱚᱸ ᱡᱮᱦᱮᱛᱩ ᱠᱟᱹᱴᱤᱡ ᱤᱭᱟᱹ ᱦᱩᱭᱩᱜ ᱠᱟᱱ ᱛᱟᱦᱮᱸᱱ ᱡᱮᱦᱮᱛᱩ ᱪᱟᱥ ᱪᱟᱥ ᱠᱟᱹᱢᱤ ᱵᱮᱱ ᱪᱟᱞᱟᱜᱼᱟ ᱮᱴᱟᱜ ᱠᱚᱫᱚ ᱵᱟᱵᱮᱱ ᱪᱟᱞᱟᱜᱼᱟ ᱵᱟᱝ ᱪᱟᱞᱟᱜ ᱦᱩᱭᱩᱜᱼᱟ ᱟᱨᱠᱤ ᱛᱟᱦᱚᱞᱮ ᱚᱱᱟ ᱠᱚ ᱵᱩᱡ ᱵᱟᱲᱟᱠᱟᱛᱮᱜ ᱟᱹᱞᱤᱧ ᱦᱚᱸ ᱚᱡᱚᱜ ᱫᱚᱞᱤᱧ ᱚᱡᱚᱜ ᱵᱟᱲᱟ ᱟᱠᱟᱫᱟ ᱛᱚ ᱡᱟᱦᱟᱸ ᱠᱚ ᱢᱮᱱᱟᱠᱚ ᱡᱮ ᱫᱟᱜ ᱵᱟᱭ ᱥᱟᱯᱟᱭ ᱚᱱᱟ ᱫᱚ ᱮᱠᱫᱚᱢ ᱥᱟᱹᱨᱤ ᱠᱟᱛᱷᱟ ᱜᱮ ᱜᱚᱝᱠᱮ ᱫᱟᱜ ᱫᱚ ᱵᱟᱭ ᱥᱟᱵ ᱜᱮᱭᱟ
ᱟᱫᱚ ᱤᱧ ᱫᱚ ᱚᱡᱚᱜ ᱵᱚᱞᱛᱮ ᱫᱚ ᱤᱧ ᱫᱚ ᱮᱢᱱᱤ ᱜᱤᱧ ᱚᱡᱚᱜ ᱵᱟᱲᱟ ᱠᱟᱫᱟ ᱱᱚᱝᱠᱟᱱᱮ ᱛᱩᱯᱩ ᱠᱟᱛᱮᱫ ᱟᱨᱠᱤ ᱛᱩᱯᱩᱭᱱᱟᱢ ᱫᱚ ᱵᱟᱝ ᱛᱩᱯᱩ ᱠᱟᱛᱮᱧ ᱚᱡᱚᱜ ᱵᱟᱲᱟ ᱟᱠᱟᱫᱟ ᱟᱫᱚᱸ ᱟᱫᱚ ᱪᱤᱠᱟᱵᱚᱱ ᱡᱟᱦᱟᱸ ᱠᱟᱛᱷᱟ ᱮᱠᱵᱟᱨ ᱥᱟᱹᱨᱤ ᱠᱟᱛᱷᱟᱢ ᱞᱟᱹᱭ ᱠᱮᱫᱟ ᱱᱮᱛᱟᱨ ᱫᱚ ᱱᱚᱣᱟ ᱥᱩᱱᱩᱢ ᱫᱚ ᱵᱟᱢ ᱚᱡᱚᱜ ᱵᱟᱝ ᱵᱩᱡᱷᱟᱹᱣ ᱢᱮᱭᱟ ᱟᱫᱚ ᱡᱮᱢᱚᱱ ᱵᱟ ᱱᱮᱛᱚ ᱫᱚ ᱵᱟᱦᱟ ᱥᱩᱱᱩᱢ ᱠᱚ ᱛᱩᱫ ᱟᱠᱟᱱᱟ ᱟᱨᱦᱚᱸ ᱱᱟᱱᱟ ᱨᱚᱠᱚᱢ ᱥᱚᱱᱫᱷᱟᱬ ᱥᱚ ᱵᱟᱹᱲᱛᱤ ᱧᱟᱢᱚᱜ ᱠᱟᱱᱟ
ᱧᱟᱢᱚᱜ ᱠᱟᱱᱟ
ᱦᱮᱸ ᱢᱟᱱᱮ ᱠᱟᱹᱢᱤᱨᱮ ᱛᱤᱱᱟᱹᱜ ᱞᱟᱜᱟᱜ ᱠᱟᱱ ᱵᱟᱝ ᱞᱟᱜᱟᱜ ᱠᱟᱱ ᱚᱱᱟ ᱫᱚ ᱵᱟᱝ ᱥᱚᱴᱟᱜ ᱛᱚ ᱥᱚᱸᱫᱷᱟᱬ ᱥᱚ ᱧᱟᱢᱚᱜ ᱠᱟᱱᱟ
ᱦᱮᱸ
ᱚᱱᱠᱟ ᱵᱮᱯᱟᱨ ᱟᱨᱠᱤ
ᱪᱤᱠᱟᱹᱭ ᱱᱟ ᱚᱱᱟ ᱫᱚ ᱵᱟᱵᱮᱧ ᱧᱮᱞᱟ
ᱦᱮᱸ
ᱚᱠᱟ ᱛᱤᱱᱟᱹᱜ ᱥᱚ ᱠᱟᱱᱟ ᱪᱟᱞᱟᱜ ᱠᱟᱱᱟ ᱚᱱᱟ ᱦᱩᱭᱩᱜ ᱠᱟᱱᱟ ᱢᱟᱲᱟᱝ ᱠᱟᱛᱷᱟ
ᱢᱟᱨᱟᱝ ᱠᱟᱛᱷᱟ ᱦᱮᱸ
ᱟᱪᱪᱷᱟ ᱛᱟᱯᱚᱨ ᱟᱯᱮ ᱥᱚᱢ ᱠᱚᱨᱮ ᱫᱚ ᱪᱮᱜᱠᱟ ᱢᱟᱱᱮ ᱛᱟᱞᱮ ᱫᱟᱨᱮ ᱠᱚ ᱢᱮᱱᱟᱜ-ᱟ ᱟᱥᱮ ᱵᱟᱝ
ᱦᱮᱸ ᱟᱞᱮ ᱱᱚᱛᱮᱫ ᱫᱚ ᱛᱟᱞᱮ ᱫᱟᱨᱮ ᱫᱚ ᱢᱮᱱᱟᱜ ᱜᱮᱭᱟ ᱟᱫᱚ ᱟᱞᱮ ᱥᱩᱨ ᱨᱮᱫᱚ ᱚᱱᱠᱟ ᱞᱮᱠᱟ ᱫᱚ ᱵᱟᱹᱱᱩᱜ-ᱟ ᱦᱟᱱᱮ ᱢᱟᱴᱷ ᱥᱮᱫ ᱫᱚ ᱟᱹᱰᱤ ᱡᱟᱹᱥᱛᱤ ᱜᱮ ᱢᱮᱱᱟᱜ-ᱟ ᱟᱨ ᱥᱮᱫ ᱟᱨ ᱚᱲᱟᱜ ᱥᱮᱫ ᱠᱚ ᱡᱟ ᱜᱩᱞᱳ ᱡᱟᱦᱟᱸ ᱠᱚ ᱛᱟᱦᱮᱸ ᱠᱟᱱᱟ ᱟᱨᱠᱤ ᱚᱱᱟ ᱠᱚᱫᱚ ᱟᱹᱰᱤ ᱜᱟᱱ ᱜᱮᱠᱚ ᱢᱟᱜ ᱪᱟᱵᱟ ᱠᱟᱫᱟ ᱠᱚ ᱱᱤᱛᱚᱜ ᱫᱚ ᱚᱝᱠᱟᱱ ᱱᱤᱭᱚᱢ ᱞᱮᱠᱟ ᱢᱮᱱᱟᱜ-ᱟ ᱟᱨᱠᱤ ᱦᱟᱸᱰᱮ ᱱᱟᱰᱮ ᱟᱨᱠᱤ ᱵᱟᱝ ᱫᱚ ᱵᱟᱝ ᱟᱫᱚ ᱚᱱᱟ ᱛᱟᱞᱮ ᱵᱤᱞᱤ ᱠᱚ ᱤᱭᱟᱹ ᱠᱷᱟᱹᱛᱤᱨ ᱛᱮ ᱟᱹᱰᱤ ᱦᱚᱲ ᱜᱮᱠᱚ ᱚᱲᱟᱜ ᱥᱩᱨ ᱠᱚᱨᱮ ᱫᱚᱠᱚ ᱢᱟᱜ ᱜᱤᱰᱤ ᱠᱟᱫᱟ ᱠᱚ ᱟᱨᱠᱤ
ᱟᱪᱪᱷᱟ
ᱠᱟᱹᱴᱤᱡ ᱠᱟᱹᱴᱤᱡ ᱜᱤᱫᱽᱨᱟᱹ ᱠᱚᱠᱚ ᱛᱟᱦᱮᱸ ᱠᱟᱱ ᱛᱟᱠᱚᱣᱟ ᱠᱚ
ᱦᱮᱸ
ᱛᱟᱦᱚᱞᱮ ᱩᱱ ᱥᱚᱢᱚᱭ ᱠᱚ ᱢᱟᱜ ᱜᱤᱰᱤ ᱠᱮᱫᱟ ᱠᱚ ᱟᱨ ᱠᱤᱪᱷᱩ ᱫᱚ ᱢᱟᱱᱮ ᱚᱱᱟ ᱚᱲᱟᱜ ᱠᱚᱠᱚ ᱧᱟᱢ ᱠᱮᱫᱟ ᱠᱚ ᱫᱤᱭᱮ ᱢᱟᱱᱮ ᱠᱟᱴ ᱦᱤᱥᱟᱹᱵ ᱛᱮᱠᱚ ᱵᱮᱵᱚᱦᱟᱨ ᱠᱮᱫᱟ ᱠᱚ
ᱦᱮᱸ ᱦᱮᱸ ᱢᱟᱱᱮ ᱛᱟᱞᱮᱱᱟᱜ ᱫᱚ ᱡᱷᱚ ᱡᱚᱛᱚ ᱠᱤᱪᱷᱩ ᱜᱮᱛᱚ ᱜᱟᱱᱚᱜ-ᱟ ᱡᱮᱢᱚᱱ ᱠᱟᱴ ᱦᱤᱥᱟᱹᱵ ᱛᱮ ᱡᱚᱠᱷᱚᱱᱮᱢ ᱫᱷᱚᱨᱱᱟ ᱦᱚᱢ ᱫᱷᱚᱨᱱᱟ ᱫᱟᱲᱮᱭᱟᱜ ᱠᱟᱱᱟ
ᱦᱮᱸ
ᱱᱚᱛᱮ ᱵᱟᱛᱟᱢ ᱠᱚᱦᱚ ᱠᱚ ᱠᱚᱨᱟᱣᱟ ᱟᱹᱰᱤ ᱦᱚᱲ ᱫᱚ
ᱦᱮᱸ ᱦᱮᱸ ᱵᱟᱴᱟᱢ ᱠᱚ ᱞᱟᱜᱤᱫ ᱜᱮ ᱟᱨᱠᱤ ᱚᱱᱟᱫᱚ
ᱦᱮᱸ ᱦᱮᱸ ᱦᱮᱸ
ᱜᱚᱝᱠᱮ ᱟᱯᱮ ᱚᱱᱛᱮ ᱛᱟᱞᱮᱛᱟᱹᱲᱤ ᱚᱠᱟ ᱞᱮᱠᱟ ᱠᱚ ᱠᱚᱨᱟᱣ ᱜᱮᱭᱟ ᱠᱚ ᱟᱨᱠᱤ
ᱢᱟᱱᱮ ᱟᱞᱮ ᱱᱚᱛᱮ ᱫᱚ ᱛᱟᱞᱮ ᱫᱟᱨᱮ ᱫᱚ ᱪᱮᱫ ᱤᱧ ᱞᱟᱹᱭᱟᱢᱟ ᱢᱟᱱᱮ ᱥᱟᱛ ᱛᱷᱟᱠ ᱠᱚ ᱨᱚᱦᱚᱭ ᱮᱜ-ᱟ ᱢᱟᱱᱮ ᱥᱟᱹᱨ ᱥᱟᱹᱨ ᱠᱚ ᱨᱚᱦᱚᱭ ᱟᱠᱟᱜ ᱞᱮᱠᱟᱢ ᱧᱮᱞᱟ ᱢᱟᱱᱮ ᱛᱟᱲᱤ ᱠᱷᱚᱱ ᱢᱟᱱᱮ ᱛᱟᱹᱲᱤ ᱛᱚ ᱛᱟᱦᱮᱱ ᱠᱟᱱ ᱜᱮᱭᱟ ᱢᱟᱱᱮ ᱱᱚᱜ-ᱚᱭ ᱞᱟᱹᱭᱟᱢ ᱠᱟᱱᱟ ᱛᱟᱞᱮ ᱡᱚᱠᱷᱚᱱ ᱡᱚᱜ-ᱟ ᱯᱳᱭᱞᱳ ᱠᱷᱚᱱ ᱛᱟᱹᱲᱤᱭᱟ ᱠᱚᱛᱮᱠ ᱦᱚᱲ ᱫᱚ ᱛᱟᱹᱲᱤ ᱟᱛᱮᱫ ᱛᱟᱹᱲᱤ ᱥᱚᱢᱚᱭ ᱫᱚ ᱛᱟᱹᱲᱤ ᱟᱛᱮᱫ ᱜᱮ ᱱᱩᱭ ᱫᱚ ᱥᱮᱛᱟᱜ ᱟᱹᱭᱩᱵ ᱛᱟᱹᱲᱤ ᱜᱮᱛᱟᱭ ᱠᱟᱹᱢᱤ ᱟᱪᱪᱷᱟ ᱠᱟᱹᱴᱤᱡ ᱫᱚᱦ ᱦᱟᱨᱟᱭᱮᱱ ᱠᱷᱟᱱ ᱛᱚ ᱱᱚᱜ-ᱚᱭ ᱪᱮᱫ ᱤᱧ ᱞᱟᱹᱭᱟ ᱱᱚᱜ-ᱚᱭ ᱱᱮᱛᱟᱨ ᱫᱚ ᱛᱟᱣ ᱟᱹᱰᱤ ᱠᱚᱢ ᱟᱠᱟᱱᱟ ᱡᱚᱠᱷᱚᱱ ᱟᱨᱚ ᱜᱤᱫᱽᱨᱟᱹ ᱚᱠᱛᱚ ᱛᱚ ᱨᱮ ᱛᱟᱦᱮᱸ ᱠᱟᱱᱟ ᱡᱟᱦᱟᱸᱭᱟᱜ ᱜᱮ ᱠᱩᱢᱲᱳ ᱟᱹᱜᱩᱭ ᱛᱟᱠᱚᱢ ᱵᱚᱞᱛᱮ ᱠᱩᱢᱲᱩ ᱵᱚᱞᱛᱮ ᱟᱹᱜᱩᱭ ᱛᱟᱠᱚᱢ ᱡᱟᱦᱟᱸᱭ ᱚᱲᱟᱜ ᱨᱮ ᱦᱟᱱᱮ ᱪᱟᱝᱜᱲᱟ ᱢᱟᱫ ᱢᱮᱱᱟᱜ-ᱟ ᱫᱮᱡᱚᱜ ᱢᱮ ᱛᱟᱞᱮ ᱢᱟᱜᱽ ᱢᱮ ᱟᱨ ᱡᱚᱢ ᱢᱮ ᱚᱝᱠᱟᱱ ᱵᱮᱯᱟᱨ ᱟᱨ ᱡᱮᱢᱚᱱ ᱟᱨᱦᱚᱸ ᱱᱮᱛᱟ ᱫᱤᱱ, ᱦᱮᱸ ᱞᱟᱹᱭ ᱢᱮ
ᱦᱮᱸ ᱢᱟ ᱞᱟᱹᱭ ᱦᱮᱸ ᱢᱟ ᱞᱟᱹᱭ, ᱞᱟᱹᱭᱵᱤᱱ ᱟᱵᱮᱱ ᱢᱟ ᱞᱟᱹᱭᱵᱮᱱ
ᱞᱟᱹᱭ ᱵᱚᱞᱛᱮ ᱪᱮᱫ ᱡᱮᱢᱚᱱ ᱱᱮᱛᱟᱨ ᱱᱤᱛᱚᱜ ᱚᱠᱛᱚ ᱵᱚᱞᱛᱮ ᱪᱮᱜ ᱠᱟ ᱟᱨ ᱠᱟᱹᱴᱤᱡ ᱦᱮᱡ ᱞᱮᱠᱷᱟᱡ ᱛᱟᱞᱮ ᱵᱮᱞᱮᱜ -ᱟ ᱛᱟᱞᱮ ᱵᱮᱞᱮ ᱫᱚ ᱜᱤᱫᱽᱨᱟᱹ ᱚᱠᱛᱚ ᱫᱚᱢᱮ ᱫᱟᱹᱲ ᱪᱩᱨ ᱠᱟᱛᱮ ᱦᱟᱞᱟᱝ ᱦᱩᱭ ᱠᱚᱜ-ᱟ ᱟᱫᱚ ᱱᱮᱛᱟᱨ ᱫᱚ ᱚᱝᱠᱟ ᱧᱮᱞ ᱫᱤᱧ ᱫᱟᱹᱲ ᱪᱩᱨ ᱠᱟᱛᱮᱫ ᱚᱠᱚᱭ ᱦᱚᱸ ᱵᱟᱠᱚ ᱦᱟᱞᱟᱝ ᱫᱟ ᱥᱟᱶᱛᱮ ᱟᱫᱚ ᱱᱮᱛᱟᱨ ᱫᱚ ᱨᱟᱯᱟᱜ ᱡᱚᱢ ᱠᱚ ᱪᱟᱵᱟ ᱟᱠᱟᱱᱟ ᱱᱮᱛᱟᱨ ᱞᱩᱡᱽ ᱠᱚ ᱢᱟᱱᱮ ᱮᱴᱟᱜ ᱨᱩᱴᱤᱷᱤ ᱠᱚ ᱛᱮᱜᱮ ᱢᱚᱴᱟᱢᱩᱴᱤ ᱠᱟᱹᱴᱤᱡ ᱟᱸᱫᱳᱲ ᱠᱚᱼᱟ ᱤᱧ ᱧᱮᱞᱟ ᱱᱚᱣᱟ ᱛᱟᱞᱮ ᱥᱤᱡᱤᱱ ᱫᱚ ᱟᱞᱮ ᱫᱤᱥᱚᱢ ᱥᱮᱫ ᱫᱚ
ᱦᱮᱸ ᱦᱳ ᱜᱚᱝᱠᱮ ᱠᱟᱹᱴᱤᱡ ᱨᱮᱫᱚ ᱫᱚᱢᱮ ᱚᱱᱟ ᱠᱚ ᱫᱚᱢᱮ ᱠᱚᱨᱟᱣ ᱦᱩᱭ ᱟᱠᱟᱱᱟ ᱤᱥᱠᱩᱞ ᱪᱟᱞᱟᱜ ᱢᱟᱲᱟᱝ ᱨᱮ ᱟᱹᱞᱤᱧ ᱛᱚ ᱪᱮᱫ ᱞᱤᱧ ᱢᱮᱱᱼᱟ ᱟᱹᱞᱤᱧ ᱫᱚ ᱯᱨᱟᱭᱵᱷᱮᱴ ᱵᱟᱹᱜᱤ ᱠᱟᱛᱮᱫ ᱛᱟᱞᱮ ᱦᱟᱞᱟᱝ ᱞᱤᱧ ᱫᱟᱹᱲ ᱠᱟᱣᱫᱟ
ᱟᱪᱪᱷᱟ
ᱦᱮᱸ ᱢᱟᱱᱮ ᱱᱚᱝᱠᱟ ᱦᱚᱸ ᱦᱩᱭᱩ ᱠᱟᱱᱟ ᱢᱟᱱᱮ ᱥᱟᱛ ᱥᱮᱛᱟᱨᱮ ᱤᱭᱟᱹ ᱪᱷᱚᱴᱟ ᱨᱮ ᱯᱨᱟᱭᱵᱷᱮᱴ ᱢᱮᱱᱟᱜᱼᱟ ᱟᱨ ᱟᱹᱞᱤᱧ ᱫᱚ ᱪᱤᱠᱟᱹᱭᱟᱞᱤᱧ ᱢᱟᱱᱮ ᱚᱱᱟ ᱛᱟᱞᱮ ᱦᱟᱞᱟᱝ ᱞᱟᱹᱜᱤᱫ ᱜᱮ ᱟᱹᱞᱤᱧ ᱫᱚ ᱯᱟᱸᱪᱴᱟ ᱨᱮ ᱵᱤᱨᱤᱫ ᱠᱟᱛᱮᱜ-ᱜᱮ ᱜᱟᱛᱮ ᱥᱟᱶ ᱦᱚᱦᱚ ᱦᱚᱦᱚ ᱠᱟᱛᱮᱫ ᱜᱮ ᱪᱚᱞᱚ ᱟᱨ ᱵᱮᱥ ᱚᱱᱟ ᱴᱟᱭᱤᱢ ᱢᱮᱜᱴᱮᱱ ᱛᱟᱵᱚᱜᱼᱟ ᱟᱞᱮ ᱥᱮᱫ ᱢᱤᱫᱴᱮᱝ ᱵᱟᱥ ᱪᱟᱞᱟᱜᱼᱟ ᱟᱨᱠᱤ ᱚᱱᱟ ᱪᱷᱚᱴᱟ ᱨᱮ ᱛᱟᱦᱚᱞᱮ ᱚᱱᱟ ᱵᱟᱥ ᱛᱟᱵᱚᱜᱼᱟ ᱚᱱᱟ ᱠᱚ ᱛᱟᱵ ᱠᱟᱛᱮᱫ ᱞᱮ ᱨᱩ ᱦᱤᱡᱩᱜ ᱦᱩᱭᱩᱜᱼᱟ ᱡᱟᱛᱮ ᱟᱫᱚ ᱯᱨᱟᱭᱵᱷᱮᱴ ᱫᱚ ᱟᱫᱚ ᱟᱞᱚ ᱪᱟᱞᱟᱜ ᱦᱩᱭᱩᱜ ᱢᱟᱱ ᱟᱫᱚ ᱡᱟᱭᱦᱳᱠ ᱚᱝᱠᱟ ᱠᱟᱛᱮ ᱚᱝᱠᱟ ᱠᱟᱛᱮᱫ ᱟᱹᱰᱤ ᱵᱟᱨ ᱞᱤᱧ ᱯᱷᱟᱸᱠᱤ ᱵᱟᱲᱟ ᱟᱠᱟᱫ ᱜᱮᱭᱟ ᱟᱫᱚ ᱚᱱᱟ ᱯᱚᱨᱮ ᱫᱚ ᱛᱟᱞᱮ ᱠᱚ ᱨᱟᱯᱻᱻ ᱯᱟᱜᱽ ᱦᱩᱭᱩᱜ ᱠᱟᱱ ᱛᱟᱦᱮᱱ ᱟᱨ ᱤᱥᱠᱩᱞ ᱪᱟᱞᱟᱜ ᱦᱩᱭᱩᱜ ᱠᱟᱱ ᱛᱟᱦᱮᱱ ᱫᱤᱭᱮ ᱦᱮᱡ ᱠᱟᱛᱮᱫ ᱚᱱᱟ ᱜᱚᱝᱠᱮᱻᱻ ᱪᱷᱟᱲᱟᱣ ᱠᱟᱛᱮᱫ ᱡᱚᱢ ᱚᱱᱟᱜᱮ ᱫᱚᱢᱮ ᱨᱟᱹᱥᱠᱟᱹ ᱩᱱ ᱥᱚᱢᱚᱭ ᱟᱨᱠᱤ ᱚᱱᱟᱜᱮ ᱦᱩᱭ ᱠᱟᱱᱟ ᱟᱨᱠᱤ ᱟᱫᱚ ᱱᱤᱛᱚᱜ ᱫᱚ ᱚᱱᱟ ᱠᱚᱫᱚ ᱚᱠᱚᱭ ᱜᱤᱫᱽᱨᱟᱹ ᱦᱚᱸ ᱚᱱᱟ ᱪᱮᱛᱟᱱ ᱨᱮ ᱠᱳᱱᱳ ᱜᱨᱟᱡᱽᱦᱷᱚ ᱜᱮ ᱵᱟᱹᱱᱩᱜ ᱛᱟᱠᱚᱣᱟ
ᱢᱟᱱᱮ ᱜᱨᱟᱡᱽᱡᱚ ᱫᱚ ᱪᱮᱫ ᱤᱧ ᱞᱟᱹᱭ ᱫᱟ ᱟᱹᱰᱤ ᱜᱤᱫᱽᱨᱟᱹ ᱫᱚ ᱵᱟᱠᱚ ᱵᱩᱡᱟ ᱡᱮ ᱛᱟᱞᱮ ᱨᱟᱯᱟᱜ ᱠᱟᱛᱮᱻᱻ ᱠᱟᱛᱮᱫ ᱠᱚ ᱡᱚᱢᱟ ᱟᱨ ᱪᱮᱫ ᱤᱧ ᱞᱟᱹᱭᱟ ᱚᱱᱮ ᱡᱟᱦᱟᱸ ᱟᱢᱮᱢ ᱞᱟᱹᱭ ᱠᱮᱫ ᱚᱱᱮᱻᱻ ᱮᱸ ᱱᱚᱝᱠᱟ ᱱᱚᱣᱟ ᱠᱷᱟᱹᱛᱤᱨ ᱛᱮ ᱤᱥᱠᱩᱞ ᱵᱟᱝ ᱪᱟᱞᱟᱜ ᱟᱹᱰᱤ ᱜᱤᱫᱽᱨᱟᱹ ᱱᱚᱝᱠᱟ ᱧᱮᱞ ᱦᱩᱭ ᱟᱠᱟᱱᱟ ᱱᱤᱡᱮ ᱵᱚᱭᱮᱥᱤ ᱠᱚᱫᱚ ᱢᱟᱱᱮ ᱤᱥᱠᱩᱞ ᱠᱷᱚᱱ ᱦᱮᱡ ᱤᱥᱠᱩᱞ ᱠᱷᱚᱱ ᱪᱟᱞᱟᱜᱼᱟ ᱞᱟᱦᱟ ᱢᱟᱱᱮ ᱡᱚᱠᱷᱚᱱ ᱛᱟᱞᱮ ᱢᱟᱜ ᱠᱟᱛᱮᱫ ᱵᱚᱱ ᱡᱚᱢᱟ ᱩᱱ ᱥᱚᱢᱚᱭ ᱪᱟᱠᱟ ᱵᱮᱱᱟᱣ ᱠᱟᱛᱮᱫ ᱫᱚᱢᱮ ᱞᱟᱜᱟ ᱵᱟᱲᱟ ᱦᱩᱭ ᱠᱚᱜᱼᱟ ᱴᱷᱮᱞᱟᱣ ᱟᱹᱪᱩᱨ ᱦᱩᱭ ᱠᱚᱜᱼᱟ
ᱫᱚᱢᱮ ᱫᱚᱢᱮ ᱫᱚᱢᱮ ᱫᱚᱢᱮ
ᱦᱮᱸ ᱢᱟᱱᱮ ᱚᱠᱚᱭ ᱫᱚᱢ ᱞᱟᱹᱭᱟ ᱟᱢᱟᱜ ᱫᱚ ᱤᱧᱟᱹ ᱫᱚ ᱵᱟᱨᱚ ᱪᱟᱠᱟ ᱴᱨᱟᱠ ᱠᱟᱱ ᱛᱤᱧᱟᱹ ᱟᱢᱟ ᱫᱚ ᱫᱚᱥ ᱪᱟᱠᱟ ᱢᱟᱞᱟᱟᱝᱼᱼ ᱛᱟᱹᱯᱤᱧ ᱚᱠᱚᱭᱟ ᱫᱟᱲᱮ ᱠᱟᱱᱟ ᱚᱱᱠᱟ᱾
ᱦ ᱠᱚᱨᱟᱣ ᱦᱩᱭ ᱟᱠᱟᱱᱟ ᱚᱱᱟ ᱚᱱᱟ ᱛᱟᱞᱮ ᱨᱮᱜᱮ ᱚᱱᱟ ᱜᱟᱹᱰᱤ ᱨᱮᱱᱟᱜ ᱚᱱᱟ ᱪᱟᱠᱟ ᱨᱮᱱᱟᱜ ᱪᱷᱟᱯ ᱛᱮᱫ ᱦᱚᱸ ᱵᱟᱹᱭᱥᱟᱹ ᱦᱩᱭ ᱠᱟᱱᱟ᱾
ᱦᱮᱸ ᱠᱷᱟᱯ ᱴᱷᱤᱠᱮ ᱮᱢ ᱞᱟᱹᱭ ᱠᱮᱫᱟ ᱦᱮᱸᱼᱼ
ᱰᱤᱡᱟᱭᱤᱱ ᱰᱤᱡᱟᱭᱤᱱ ᱠᱚᱨᱟᱣ ᱦᱩᱭ ᱠᱟᱱᱟ
ᱦᱩᱩᱸ ᱟᱨ ᱱᱚᱝᱠᱟ ᱦᱚᱸ ᱠᱚᱨᱟᱣ ᱦᱩᱭ ᱠᱟᱱᱟᱼᱼ ᱡᱟᱦᱟᱸ ᱛᱟᱞᱮ ᱰᱟᱱᱰᱟᱨ ᱠᱚ ᱰᱟᱱᱰᱟᱨ ᱠᱚ ᱫᱚ ᱢᱟᱱᱮᱼᱼ ᱫᱷᱟᱨᱮ ᱵᱤᱫ ᱠᱚᱜᱼᱟ ᱰᱟᱸᱰᱟ ᱡᱚᱠᱷᱚᱱ ᱪᱷᱟᱲᱟᱣ ᱟᱬᱜᱚᱱ ᱟᱥᱮ ᱟᱫᱚᱢ ᱴᱷᱮᱞᱟᱣᱼᱼ ᱢᱤᱫ ᱦᱚᱲ ᱛᱟᱭᱚᱢ ᱨᱮ ᱢᱤᱫ ᱦᱚᱲ ᱫᱮᱡ ᱠᱚᱼᱟ ᱢᱤᱫ ᱦᱚᱲ ᱫᱚᱢ ᱴᱷᱮᱞᱟᱣ ᱠᱼᱟ ᱨᱟᱥᱛᱟ ᱨᱟᱥᱛᱟ ᱛᱮ ᱟᱹᱰᱤ ᱪᱷᱟᱴ ᱱᱚᱣᱟ ᱦᱚᱸ ᱵᱩᱡᱷᱟᱹᱜᱼᱟ᱾
ᱚᱱᱟ ᱠᱚᱦᱚᱸ ᱠᱚᱨᱟᱣ ᱦᱩᱭ ᱠᱟᱱ ᱜᱮᱭᱟ
ᱠᱚᱨᱟᱣ ᱠᱤᱱᱛᱩ ᱱᱮᱛᱟᱨ ᱚᱠᱛᱚ ᱫᱚ ᱚᱱᱟ ᱠᱚᱫᱚ ᱵᱟᱝ ᱧᱮᱧᱟᱢᱚᱼᱼ ᱦᱮᱸ ᱥᱮ ᱵᱟᱝ ᱱᱮᱛᱟᱨ ᱡᱟᱦᱟᱸᱭ ᱱᱤᱛᱚᱜ ᱠᱚ ᱜᱤᱫᱽᱨᱟᱹ ᱦᱼᱼ
ᱧᱮᱞ ᱠᱚ ᱦᱩᱭᱩᱜ ᱠᱟᱱᱟ ᱢᱳᱵᱟᱭᱤᱞ ᱪᱮᱛᱟᱱ ᱨᱮᱜᱮ ᱠᱚ ᱟᱜᱽᱨᱚᱦᱚ ᱛᱟᱠᱚ᱾
ᱦᱮᱸ ᱦᱮᱸ ᱴᱷᱤᱠ ᱮᱢ ᱞᱟᱹᱭ ᱠᱟᱫᱟ᱾